ᱦᱮᱞᱳ?
ᱦᱮᱸ ᱡᱚᱦᱟᱨ ᱜᱮ᱾
ᱦᱚᱭ ᱜᱚᱝᱠᱮ ᱡᱚᱦᱟᱨ ᱜᱮ ᱾
ᱦᱳᱭ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾
ᱦᱳᱭ, ᱦᱮᱸ ᱤᱧ ᱦᱚᱸ ᱱᱟᱯᱟᱭ ᱵᱟᱲᱟ ᱜᱮ ᱢᱤᱱᱤᱹᱧᱟ ᱾
ᱟᱪᱷᱟ-ᱟᱪᱷᱟ ᱴᱷᱤᱠ ᱜᱮᱭᱟ, ᱱᱟᱯᱟᱭ ᱜᱮ ᱡᱮᱢᱚᱱ ᱵᱚᱱ ᱛᱟᱦᱮᱱ ᱡᱚᱛᱚ ᱦᱚᱲᱼᱼ
ᱦᱳᱭ ᱡᱚᱛᱚ ᱦᱚᱲ ᱜᱮ᱾
ᱟᱨ ᱟᱹᱞᱤᱧᱟᱜ ᱨᱚᱲ ᱠᱤᱞᱭᱟ. ᱨ ᱜᱮ ᱟᱡᱟᱢᱚᱜ ᱠᱟᱱᱟ ᱛᱚ?
ᱦᱳᱭ ᱴᱷᱤᱠ ᱜᱮ ᱟᱸᱡᱚᱢᱚᱜ ᱠᱟᱱᱟ ᱾
ᱟᱪᱷᱟ ᱟᱵᱮᱱᱟᱜ ᱦᱚᱸ ᱴᱷᱤᱠ ᱜᱮ ᱟᱸᱡᱚᱢᱚᱜ ᱠᱟᱱᱟ ᱾
ᱦᱳᱭ ᱾
ᱛᱚᱵᱮ ᱪᱮᱫ ᱠᱚ ᱠᱟᱹᱢᱤ ᱵᱟᱲᱟ ᱫᱚ ᱦᱩᱭ ᱵᱟᱲᱟᱜ ᱠᱟᱱᱟ?
ᱠᱟᱹᱢᱤ ᱵᱟᱲᱟ ᱠᱚᱫᱚ ᱚᱱᱠᱟ ᱫᱚ ᱵᱟᱹᱱᱩᱜᱼᱟᱼᱼ ᱚᱲᱟᱜ ᱠᱚᱨᱮᱜ ᱜᱮ᱾
ᱟᱪᱷᱟ ᱾
ᱟᱢ ᱫᱚ?
ᱦᱮᱸ ᱤᱧ ᱫᱚᱼᱼ ᱢᱟᱱᱮ ᱚᱲᱟᱜ ᱠᱚᱨᱮᱱᱟᱜ ᱜᱮ ᱪᱮᱫ ᱠᱚᱪᱚᱝ ᱞᱤᱧ ᱠᱟᱹᱢᱤ ᱵᱟᱲᱟᱭᱮᱫᱟ᱾
ᱦᱳᱭ ᱾
ᱟᱫᱚ ᱡᱚᱢ ᱵᱟᱲᱟ ᱠᱚᱫᱚ ᱦᱩᱭᱮᱱᱟ?
ᱦᱩᱸ ᱡᱚᱢ ᱵᱟᱲᱟ ᱠᱚᱫᱚ ᱟᱹᱣᱨᱤ ᱦᱩᱭᱩᱜᱼᱟ, ᱤᱥᱤᱱ ᱵᱟᱲᱟ ᱦᱩᱭᱼᱼ ᱠᱟᱱᱟ ᱡᱚᱢ ᱠᱚᱫᱚ ᱡᱚᱢ ᱦᱩᱭᱩᱜᱼᱟ ᱟᱦᱟᱸᱜ ᱮᱠᱴᱩ ᱯᱚᱨᱼᱼ
ᱟᱪᱷᱟ-ᱟᱪᱷᱟ ᱴᱷᱤᱠ ᱜᱮᱭᱟ ᱟᱞᱮ ᱦᱚᱸᱼᱼ ᱛᱷᱚᱲᱟ ᱜᱷᱟᱹᱲᱤᱡ ᱯᱚᱨ ᱡᱚᱢᱟ ᱾
ᱦᱳᱭ᱾ ᱫᱮ ᱦᱮᱸ ᱞᱟᱹᱭᱢᱮ, ᱦᱮᱸ ᱢᱟ ᱞᱟᱹᱭ ᱢᱮ?
ᱛᱚᱵᱮᱼᱼ ᱚᱞᱚᱜ ᱯᱟᱲᱦᱟᱣ ᱠᱚᱫᱚ ᱪᱟᱞᱟᱜ ᱠᱟᱱ ᱛᱟᱵᱮᱱ ᱜᱮᱭᱟ ᱥᱮ ᱪᱮᱫ ᱞᱮᱠᱟ?
ᱦᱮᱸ ᱪᱟᱞᱟᱜ ᱠᱟᱱ ᱜᱮᱭᱟ᱾
ᱟᱪᱷᱟ ᱛᱤᱱᱟᱹᱜ ᱨᱮ ᱵᱚᱨᱛᱚᱢᱟᱱ ᱫᱚᱵᱚᱱ ᱪᱟᱞᱟᱜ ᱠᱟᱱᱟ?
ᱱᱤᱛᱚᱜ ᱠᱚᱞᱮᱡ ᱪᱟ. ᱞᱩᱜ ᱠᱟᱱᱟ ᱾
ᱟᱪᱷᱟ ᱴᱷᱤᱠ ᱜᱮᱭᱟ, ᱢᱟ ᱢᱚᱸᱡᱽ ᱛᱮ ᱠᱩᱨᱩᱢᱩᱴᱩ ᱛᱮ ᱨᱟᱱᱤᱝ ᱤᱫᱤ ᱠᱮᱫ ᱜᱮᱼᱼ
ᱦᱳᱭ-ᱦᱳᱭ, ᱟᱨ ᱫᱤᱭᱮᱯ ᱟᱢᱟᱜ ᱚᱞᱚᱜ ᱯᱟᱲᱦᱟᱜ ᱫᱚ
ᱤᱧᱟᱹᱜ ᱚᱞᱚᱜ ᱯᱟᱲᱦᱟᱜ ᱫᱚ ᱵᱤᱭᱮ ᱠᱚᱢᱯᱞᱤᱴ ᱮᱱᱟ ᱟᱫᱚ ᱢᱟᱥᱴᱟᱨ ᱨᱮᱦᱟᱸᱜ ᱞᱤᱧ ᱛᱟᱦᱮᱸ ᱠᱟᱱᱟ᱾ ᱪᱮᱫ ᱪᱚᱝ ᱠᱷᱟᱹᱛᱤᱨ ᱛᱮ ᱢᱟᱥᱴᱟᱨ ᱵᱟᱹᱞᱤᱧ ᱠᱚᱢᱯᱤᱞᱤᱴ ᱫᱟᱲᱮ ᱟᱫᱟ ᱴᱟᱭᱤᱢ ᱠᱩ ᱚᱵᱷᱟᱵᱽ ᱛᱮ
ᱚ ᱦᱳᱭ ᱡᱟᱦᱟᱱᱟᱜ ᱚᱥᱩᱵᱤᱫᱟ ᱠᱚᱦᱚᱸ
ᱴᱟᱭᱤᱢ ᱚᱱᱮ ᱠᱚ ᱢᱮᱱᱟ ᱟᱵᱚ ᱦᱚᱲ ᱡᱮᱛᱟᱱ ᱢᱟ ᱱᱚᱝᱠᱟᱜᱮ ᱴᱟᱭᱤᱢ ᱢᱤᱞᱟᱹᱜ ᱠᱷᱟᱱ ᱯᱚᱭᱥᱟ ᱵᱟᱝ ᱢᱤᱞᱟᱹᱜᱼᱟ ᱯᱚᱭᱥᱟ ᱢᱤᱞᱟᱹᱜ ᱠᱷᱟᱡ ᱴᱟᱭᱤᱢ ᱵᱟᱝ ᱢᱤᱞᱟᱹᱜᱼᱟ ᱟᱨ ᱟᱹᱞᱤᱧ ᱥᱟᱶ ᱚᱱᱠᱟᱜ ᱜᱮ ᱦᱩᱭᱱᱟ ᱪᱟᱞᱟᱣᱟᱱ ᱵᱚᱪᱷᱚᱨ
ᱟᱼᱦᱟᱸ
ᱞᱟᱦᱟ ᱛᱮᱢᱟᱜ ᱯᱚᱭᱥᱟ ᱵᱟᱞᱤᱧ ᱧᱟᱢᱮᱫ ᱠᱟᱱ ᱛᱟᱦᱮᱱᱟ ᱡᱚᱠᱷᱚᱱ ᱯᱚᱭᱥᱟ ᱞᱤᱧ ᱧᱟᱢ ᱠᱮᱫᱟ ᱠᱟᱹᱢᱤ ᱨᱮᱞᱤᱧ ᱞᱮᱵᱮᱫ ᱵᱟᱲᱟᱭᱱᱟ ᱵᱚᱞᱚ ᱵᱟᱲᱟᱭᱱᱟ ᱛᱚᱵᱮ ᱯᱚᱭᱥᱟ ᱢᱟ ᱛᱮ ᱮᱵᱮᱞᱼᱮᱵᱮᱞ ᱦᱮᱡ ᱮᱱᱟ ᱴᱷᱤᱠ ᱜᱮᱭᱟ ᱛᱤᱱᱴᱟ ᱥᱚᱢᱚᱭ ᱜᱮ ᱵᱟᱹᱞᱤᱧ ᱢᱮᱠᱟᱯ ᱫᱟᱲᱮᱭᱟᱜ ᱠᱟᱱᱟ᱾
ᱚ ᱦᱳᱭ ᱵᱟᱝ ᱢᱤᱫ ᱫᱷᱟᱣ ᱡᱩᱫᱤᱢ ᱪᱷᱟᱰᱟᱜ ᱟ ᱪᱷᱟᱰᱟ ᱞᱮᱱᱠᱷᱟᱡ ᱫᱚ ᱯᱚᱨᱮ ᱫᱚ ᱵᱚᱞᱚ ᱫᱚ ᱥᱮᱱᱟᱜ ᱤᱭᱟᱹ ᱜᱮ ᱵᱩᱡᱩᱜᱼᱟ ᱠᱚᱥᱴᱚ ᱜᱮ
ᱚᱱᱟᱛᱮ ᱦᱩᱫᱤᱥ ᱵᱟᱲᱟᱭᱮᱱᱟ ᱛᱟᱭᱚᱢᱛᱮ ᱠᱚᱢᱯᱤᱞᱤᱴᱟ
ᱟ ᱦᱳᱭ
ᱚᱱᱟ ᱳᱯᱮᱱ ᱴᱟᱜ ᱞᱤᱧ ᱠᱚᱢᱯᱤᱞᱤᱴ ᱠᱮᱫ ᱜᱮ
ᱟ ᱦᱟᱸ
ᱯᱨᱚᱛᱷᱚᱢ ᱵᱟᱨ ᱚᱯᱮᱱ ᱨᱮᱞᱤᱧ ᱞᱟᱜᱟᱭ ᱭᱟ ᱦᱟᱸᱜ
ᱟ ᱦᱟᱸ
ᱟᱪᱪᱷᱟ ᱜᱚᱝᱠᱮ ᱟᱵᱮᱱ ᱫᱚ ᱵᱮᱝᱜᱚᱞ ᱥᱮ ᱡᱷᱟᱲᱠᱷᱟᱹᱱᱰ?
ᱵᱮᱝᱜᱚᱞ ᱵᱮᱝᱜᱚᱞ
ᱟᱪᱪᱷᱟ ᱴᱷᱤᱠᱜᱮᱭᱟ ᱴᱷᱤᱠᱜᱮᱭᱟ ᱱᱚᱸᱰᱮ ᱫᱚ ᱱᱟᱦᱟᱜ ᱟᱥᱟᱢ ᱜᱮ ᱞᱟᱜᱟᱣ ᱠᱟᱱᱟ
ᱚᱸ ᱚᱸ
ᱟᱥᱟᱢ ᱠᱷᱚᱱᱞᱤᱧ ᱢᱮᱱ ᱫᱟ
ᱟ ᱦᱳᱭ
ᱟᱪᱪᱷᱟ ᱟᱵ ᱛᱚᱢᱟᱨᱱᱟ ᱟᱵᱚᱣᱟᱜ ᱚᱠᱟᱴᱟᱜ ᱢᱟᱱᱮᱻ ᱥᱚᱵᱥᱮ ᱢᱟᱲᱟᱝ ᱫᱤᱱ ᱦᱩᱞ ᱢᱟᱦᱟ ᱫᱤᱵᱚᱥ ᱦᱤᱡᱩᱜ ᱠᱟᱱ ᱛᱟᱵᱩᱱᱟ ᱟᱵᱚ ᱥᱟᱱᱛᱟᱞ ᱡᱟᱹᱛ ᱞᱟᱹᱜᱤᱫ ᱛᱮ
ᱦᱳᱭ ᱦᱳᱭ ᱥᱮᱴᱮᱨᱚᱜ ᱠᱟᱱᱟ
ᱦᱩᱸ ᱚᱱᱟ ᱠᱚ ᱵᱤᱥᱚᱭ ᱛᱮ ᱪᱮᱫ ᱞᱮᱠᱟ ᱵᱟᱝ ᱦᱟᱜ ᱟᱯᱮ ᱥᱟᱡᱟᱣ ᱥᱟᱯᱲᱟᱣ ᱠᱟᱱ ᱛᱟᱵᱚᱱ
ᱦᱩᱸ ᱥᱟᱡᱟᱣ ᱥᱟᱯᱲᱟᱣ ᱠᱚᱫᱚ ᱟᱹᱣᱨᱤᱭᱟᱜ ᱦᱟᱸᱜ ᱫᱤᱭᱯᱚᱨ ᱱᱟᱥᱮᱱᱟᱜ ᱥᱩᱨ ᱧᱚᱜ ᱞᱮᱱᱜᱮ ᱱᱟᱦᱟᱜ ᱩᱭᱦᱟᱹᱨ ᱵᱷᱟᱵᱽᱱᱟ ᱠᱚᱫᱚ ᱦᱩᱭ ᱠᱟᱱᱟ᱾
ᱦᱩᱸ ᱩᱭᱦᱟᱹᱨ ᱫᱚᱦᱚ ᱠᱟᱜ ᱫᱚ ᱡᱟᱹᱨᱩᱲ ᱜᱮᱭᱟ ᱯᱞᱮᱱᱤᱝ ᱢᱤᱜᱴᱮᱜ
ᱚᱦᱳᱭ ᱟᱯᱮᱥᱮᱱ ᱪᱮᱫ ᱞᱮᱠᱟ ᱯᱮ ᱢᱟᱱᱟᱣᱟ?
ᱟᱞᱮ ᱥᱮᱱ ᱫᱚ ᱢᱟᱱᱮ ᱟᱹᱰᱤ ᱰᱟᱨᱩᱱ ᱜᱮ ᱚᱱᱟ ᱫᱚ ᱦᱩᱭᱩᱜᱼᱟ ᱢᱟᱱᱮ ᱢᱤᱜᱴᱮᱱ ᱟᱵᱩ ᱥᱟᱱᱛᱟᱞ ᱡᱟᱹᱛᱟᱜ ᱢᱟᱭᱟᱢ ᱥᱟᱶᱛᱮ ᱡᱚᱲᱤᱛᱛᱚ ᱢᱮᱱᱟᱜᱼᱟ᱾
ᱚᱦᱳᱭ
ᱚᱸᱰᱮ ᱯᱩᱡᱟᱹ ᱯᱟᱛᱚᱞ ᱠᱚᱦᱚᱸ ᱦᱩᱭᱩᱜ ᱜᱮᱭᱟ ᱥᱤᱫᱷᱩ ᱠᱟᱱᱩ ᱥᱤᱫᱩ ᱢᱩᱨᱢᱩ ᱥᱮ ᱠᱟᱹᱱᱩ ᱢᱩᱨᱢᱩ ᱛᱟᱹᱠᱤᱱ ᱯᱩᱡᱟᱹ ᱣᱟᱠᱤᱱᱟ ᱥᱮ ᱩᱱᱠᱤᱱᱟᱜ ᱵᱤᱥᱚᱭ ᱛᱤᱜᱤ ᱾ ᱟᱨ ᱥᱟᱶᱛᱮ ᱩᱱᱠᱤᱱᱟᱜ ᱢᱟᱱᱮ ᱥᱟᱶ ᱩᱱᱠᱤᱱᱟᱜ ᱥᱟᱶᱨᱮ ᱚᱠᱚᱭ ᱠᱚᱪᱚᱝᱠᱚ ᱛᱟᱦᱮᱸ ᱠᱟᱱᱟ ᱩᱱᱠᱩ ᱠᱚᱣᱟᱜ ᱵᱤᱥᱚᱭ ᱛᱮᱦᱚᱸ ᱢᱟᱱᱮ ᱢᱟᱱᱟᱣ ᱠᱤᱱᱟᱹ ᱟᱨ ᱩᱱ ᱦᱤᱞᱳᱜ ᱜᱮ ᱟᱰᱤ ᱞᱟᱴᱩ ᱞᱟᱴᱩ ᱱᱟᱣᱟ ᱯᱮᱲᱟ ᱠᱚᱠᱚ ᱥᱮᱴᱮᱨᱚᱜᱼᱟ᱾ ᱢᱟᱲᱟᱝ ᱞᱤᱰᱟᱨ ᱞᱮᱠᱟᱱ ᱠᱩ
ᱦᱳᱭ᱾
ᱛᱚ ᱩᱱᱤᱞᱟᱹᱜᱤᱜ ᱦᱟᱸᱜ ᱢᱟᱱᱮ ᱩᱱᱠᱩ ᱟᱠᱩᱣᱟᱜ ᱫᱟᱢᱟᱱᱟᱜ ᱠᱟᱛᱷᱟ ᱟᱵᱩ ᱯᱟᱵᱽᱞᱤᱠ ᱛᱮᱠᱚ ᱨᱚᱲ ᱟᱸᱡᱚᱢ ᱵᱚᱱᱟ
ᱦᱳᱭ᱾
ᱵᱤᱥᱚᱭ ᱫᱚ ᱟᱵᱱᱟᱜ ᱾ ᱚᱱᱮ ᱚᱱᱟᱜᱮ ᱟᱨ ᱥᱟᱶᱛᱮ ᱩᱱ ᱦᱤᱞᱳᱜ ᱜᱮ ᱢᱤᱫᱴᱮᱜ ᱟᱵᱚᱣᱟᱜ ᱚᱠᱟᱴᱟᱜ ᱮᱥ ᱴᱤ ᱵᱟᱵᱚᱛ ᱛᱮ ᱥᱟᱶᱛᱮ ᱢᱟᱱᱮ ᱥᱚᱨᱠᱟᱨ ᱠᱷᱚᱱ ᱢᱤᱫ ᱵᱟᱨ ᱪᱮᱫ ᱠᱚᱪᱚᱝ ᱢᱟᱱᱮ ᱧᱟᱢᱚᱜ ᱨᱮᱭᱟᱜ ᱦᱟ. ᱠ ᱢᱮᱱᱟᱜ ᱛᱟᱵᱚᱱ ᱩᱱ ᱦᱤᱞᱳᱜ ᱜᱮ ᱦᱟᱸᱜ ᱢᱟᱱᱮ ᱢᱚᱡᱽ ᱛᱮᱵᱚᱱ ᱢᱮᱱ ᱫᱟᱲᱮᱜᱼᱟ ᱥᱮᱵᱚᱱ ᱟᱸᱡᱚᱢᱟ ᱡᱚᱛᱚ ᱦᱚᱲᱜᱮ ᱥᱮ ᱯᱞᱮᱱᱤᱝ ᱦᱚᱸ ᱵᱮᱱᱟᱣᱼᱟ ᱥᱮᱵᱚᱱ ᱠᱷᱚᱡᱚᱜᱼᱟ,
ᱦᱳᱭ᱾
ᱚᱱᱮ ᱚᱝᱠᱟ ᱟᱨ ᱚᱱᱮᱠᱚ ᱢᱮᱱᱟ ᱟᱭᱢᱟ ᱦᱚᱲ ᱜᱮ ᱥᱮ ᱵᱚᱨᱛᱚᱢᱟᱱ ᱥᱮ ᱟᱵᱚ ᱞᱮᱠᱟᱱ ᱡᱮᱱᱟᱨᱮᱥᱚᱱ ᱨᱮᱱ ᱠᱚᱲᱟ ᱥᱮ ᱠᱩᱲᱤ ᱩᱱ ᱦᱤᱞᱳᱜ ᱢᱟᱛᱮ ᱢᱟᱱᱮ ᱠᱟᱯᱷᱩ ᱤ ᱢᱟᱱᱮ ᱪᱮᱫ ᱠᱚ ᱢᱮᱱᱟ ᱤᱱᱴᱮᱨᱮᱥ ᱛᱤᱱ ᱫᱤᱱ ᱢᱟ ᱫᱤᱱ ᱠᱟᱱ ᱜᱤ ᱥᱟᱯᱳᱪ ᱮᱠᱮᱱ ᱠᱷᱩᱥ ᱠᱩᱥᱤ ᱟᱨ ᱨᱟᱹᱥᱠᱟᱹ ᱵᱤᱥᱚᱭ ᱛᱮ ᱦᱳᱭᱛᱚ ᱯᱟᱥᱮᱡ ᱠᱩ ᱤᱧᱟᱹᱢ ᱢᱚᱱᱮᱫ ᱠᱟᱱ ᱠᱷᱟᱡ ᱛᱚᱵᱮ ᱮᱠᱪᱩᱭᱮᱞᱤ ᱚᱱᱠᱟ ᱫᱚ ᱮᱛᱚ ᱵᱟᱝ ᱠᱟᱱᱟ ᱾ ᱛᱚ ᱨᱟᱹᱥᱠᱟᱹ ᱠᱩᱥᱤ ᱨᱟᱹᱥᱠᱟᱹ ᱢᱟ ᱛᱟᱸᱦᱮᱱ ᱜᱮᱭᱟ ᱥᱟᱶᱛᱮ ᱪᱮᱫᱟᱜ ᱥᱮ ᱟᱵᱩᱣᱟᱜ ᱚᱱᱟ ᱢᱟᱭᱟᱢ ᱥᱟᱶᱛᱮ ᱡᱚᱲᱤᱛᱚ ᱡᱟᱛᱚ ᱚᱸᱰᱮ ᱦᱚᱸ ᱟᱵᱩᱣᱟᱜ ᱢᱟᱱᱮ ᱟᱭᱢᱟ ᱜᱮ ᱪᱮᱜ ᱠᱚᱪᱚᱝ ᱠᱟᱛᱷᱟ ᱵᱟᱰᱟᱭ ᱨᱮᱭᱟᱜ ᱫᱚᱨᱠᱟᱨ ᱢᱮᱱᱟᱜ ᱛᱟᱵᱚᱱᱟ ᱰᱤᱥᱤᱥᱚᱱ ᱦᱟᱛᱟᱣ ᱨᱮᱭᱟᱜ ᱫᱚᱨᱠᱟᱨ ᱢᱮᱱᱟᱜ ᱛᱟᱵᱚᱱᱟ ᱟᱨ ᱚᱱᱟ ᱪᱮ ᱚᱱᱟᱛᱮ ᱠᱟᱹᱢᱤ ᱞᱟᱹᱠᱛᱤ ᱢᱮᱱᱟᱜ ᱛᱟᱵᱚᱱᱟ᱾
ᱦᱳᱭ᱾
ᱚᱱᱮ ᱚᱱᱠᱟ᱾
ᱦᱮᱸ, ᱥᱟᱱᱟᱢ ᱦᱚᱲ ᱜᱮ ᱢᱟᱱᱟᱣ ᱞᱟᱠᱛᱤ ᱠᱟᱱᱟ ᱡᱮᱦᱮᱛᱩ ᱟᱵᱚ ᱞᱟᱜᱤᱫ ᱩᱱᱠᱩ ᱵᱤᱨ ᱵᱟᱱᱴᱟ ᱠᱩ ᱡᱤᱣᱤ ᱠᱚ ᱟᱞᱟᱭ ᱠᱟᱛᱮ ᱟᱵᱚᱣᱟᱜ ᱪᱤᱨᱜᱟᱹᱞ ᱧᱟᱢ ᱞᱟᱜᱤᱫ ᱠᱚ ᱞᱟᱹᱲᱦᱟᱹᱭ ᱠᱟᱫᱟ,
ᱦᱮᱸ ᱦᱮᱸ ᱦᱮᱸ᱾
ᱦᱩᱸ ᱩᱱᱠᱩ ᱫᱚ ᱡᱟᱨᱩᱲ ᱫᱤᱥᱟᱹ ᱫᱚᱦᱚ ᱠᱟᱱᱟ ᱥᱟᱱᱟᱢ ᱦᱚᱲ ᱜᱮ᱾
ᱦᱩᱸ᱾
ᱟᱨ ᱚᱱᱟ ᱫᱤᱱ ᱫᱚ, ᱦᱮᱸ ᱞᱟᱹᱭᱢᱮ᱾
ᱦᱮᱸ ᱪᱮᱫ ᱵᱮᱱ ᱞᱟᱹᱭᱮᱫ ᱠᱟᱱ ᱛᱟᱦᱮᱱᱟ ᱞᱟᱹᱭ ᱢᱩᱪᱟᱹᱫ ᱞᱮᱵᱮᱱ᱾
ᱦᱮᱸ ᱢᱟ ᱚᱱᱟᱜᱮ ᱟᱫᱚ᱾
ᱦᱩᱸ ᱟᱪᱪᱷᱟ ᱢᱤᱫᱴᱮᱱ ᱠᱟᱛᱷᱟ ᱦᱮᱸ,
ᱦᱳᱭ᱾
ᱟᱪᱪᱷᱟ ᱥᱟᱯᱳᱥ ᱢᱟᱱᱮ ᱟᱹᱵᱩ ᱠᱚᱣᱟᱜ ᱚᱠᱟᱴᱟᱜ ᱢᱟᱱᱮ ᱟᱹᱨᱤᱪᱟᱹᱞᱤ ᱥᱟᱶ ᱥᱟᱶᱛᱮ ᱟᱨᱦᱚᱸ ᱟᱵᱚᱣᱟᱜ ᱢᱤᱫᱴᱮᱡ ᱠᱟᱞᱪᱟᱨ ᱢᱮᱱᱟᱜᱼᱟ᱾ ᱛᱩᱢᱫᱟᱜ, ᱴᱟᱢᱟᱠ ᱮᱱᱮᱡ ᱥᱮᱨᱮᱧ ᱫᱚᱝ, ᱞᱟᱜᱽᱲᱮ,
ᱦᱳᱭ᱾
ᱛᱚᱵᱮ ᱦᱮᱸ ᱱᱚᱣᱟ ᱠᱚ ᱢᱟᱱᱮ ᱪᱮᱫ ᱞᱮᱠᱟ ᱧᱮᱞᱚᱜ ᱠᱟᱱᱟ ᱢᱟᱱᱮ ᱟᱥᱛᱮ ᱟᱥᱛᱮ ᱛᱮ ᱢᱟᱱᱮ ᱟᱫ ᱪᱟᱵᱟᱜ ᱠᱟᱱᱟ᱾ ᱟᱫᱚ ᱚᱱᱟ ᱠᱚ ᱵᱟᱧᱪᱟᱣ ᱫᱚᱦᱚᱭ ᱞᱟᱹᱜᱤᱫ ᱛᱮ,
ᱦᱳᱭ᱾
ᱛᱚ ᱛᱤᱨᱤᱥ ᱡᱩᱱ ᱞᱮᱠᱟᱱᱟᱜ ᱢᱤᱫᱴᱮᱱ ᱫᱤᱱ ᱨᱮ
ᱦᱳᱭ᱾
ᱡᱚᱛᱚ ᱠᱚ ᱢᱟᱱᱮ ᱢᱟᱱᱮ ᱢᱟᱲᱟᱝ ᱠᱟᱹᱢᱤ ᱦᱚᱨᱟ ᱵᱟᱲᱟ ᱠᱟᱛᱮᱜ ᱛᱚ ᱚᱱᱟ ᱛᱟᱭᱚᱢ ᱮᱱᱮᱡ ᱥᱮ ᱥᱮᱨᱮᱧ ᱛᱷᱚᱲᱟ ᱛᱷᱚᱲᱤ ᱢᱟ ᱦᱩᱭᱩᱜ ᱛᱟᱦᱮᱱ ᱜᱮᱭᱟ, ᱛᱚ ᱚᱱᱟ ᱩᱱ ᱚᱠᱛᱮ ᱨᱮᱜᱮ ᱢᱟᱱᱮ ᱛᱩᱢᱫᱟᱜ ᱴᱟᱢᱟᱠ ᱨᱩ ᱥᱮ ᱮᱱᱮᱡ ᱠᱚ ᱥᱮ ᱫᱚᱝ ᱞᱟᱜᱽᱲᱮ ᱠᱚ ᱥᱮᱨᱮᱧ ᱠᱚ ᱵᱤᱥᱚᱭ ᱛᱮ ᱢᱤᱫᱴᱮᱱ ᱠᱚᱢᱯᱤᱴᱤᱥᱚᱱ ᱛᱟᱦᱮᱱ ᱫᱚᱨᱠᱟᱨ ᱥᱮ ᱵᱟᱝ ᱫᱚᱨᱠᱟᱨ ᱟᱵᱤᱱᱟᱜ ᱨᱟᱭ ᱫᱚ ᱪᱮᱫ ᱞᱮᱠᱟ ᱠᱟᱱᱟ?
ᱚᱱᱟ ᱨᱮᱭᱟᱜ ᱫᱚ ᱟᱭᱢᱟ ᱟᱭᱢᱟ ᱦᱚᱲ ᱜᱟᱹᱠᱷᱩᱲᱟᱱ ᱠᱚ ᱟᱭᱢᱟ ᱨᱚᱠᱚᱢ ᱠᱚ ᱞᱟᱹᱭᱮᱜᱼᱟ ᱡᱮ ᱢᱮᱱᱮᱫ ᱠᱚ ᱚᱱᱟ ᱫᱚ ᱢᱮᱱ ᱫᱟᱠᱚ ᱡᱮ ᱫᱩᱠ ᱫᱤᱱ ᱠᱟᱱᱟ ᱡᱮ ᱫᱩᱠ ᱫᱤᱱ ᱨᱮᱫᱚ ᱢᱟᱱᱮ ᱫᱚᱢᱮ ᱨᱟᱹᱥᱠᱟᱹ ᱠᱚᱫᱚ ᱵᱟᱝ ᱠᱩᱞᱟᱹᱜᱼᱟ᱾
ᱦᱮᱸ᱾
ᱦᱳᱭ ᱟᱨ ᱫᱤᱭᱮ ᱯᱚᱨ ᱚᱱᱟ ᱠᱚᱫᱚ ᱦᱳᱭ, ᱜᱟᱱᱚᱜᱼᱟ, ᱴᱷᱤᱠᱜᱮᱭᱟ ᱢᱮᱱᱠᱷᱟᱱ ᱡᱟᱦᱟ ᱟᱫᱚᱢ ᱴᱚᱴᱷᱟ ᱠᱚᱨᱮ ᱧᱮᱞᱚᱜ ᱠᱟᱱᱟ ᱡᱮ, ᱧᱤᱫᱟᱹ ᱚᱨᱠᱮᱥᱴᱟᱨ ᱠᱚ ᱦᱩᱭᱩᱜ ᱠᱟᱱᱟ, ᱚᱱᱟ ᱞᱮᱠᱟᱱ ᱫᱤᱱ ᱨᱮ᱾ ᱠᱤᱱᱛᱩ ᱱᱚᱣᱟ ᱠᱚᱫᱚᱹᱧ ᱢᱮᱱᱟ, ᱚᱱᱟ ᱠᱚᱫᱚ ᱵᱟᱝ ᱩᱪᱤᱛ᱾ ᱟ ᱫᱚ ᱵᱟᱝ ᱴᱷᱤᱠᱚᱜᱼᱟ!
ᱴᱷᱤᱠ ᱜᱮᱢ ᱢᱮᱱ ᱠᱮᱫᱟ ᱟᱨ ᱟᱹᱞᱤᱧᱟᱜ ᱦᱤᱥᱟᱹᱵ- -ᱛᱮ ᱢᱤᱫᱴᱮᱱ ᱱᱤᱭᱟᱹ ᱜᱮ, ᱩᱱ ᱦᱤᱞᱟᱹᱜ- -ᱢᱟᱱᱮ ᱰᱤᱡᱮ ᱠᱚ ᱫᱟᱨᱟᱭ ᱛᱮ ᱮᱱᱮᱡ ᱨᱟᱹᱥᱠᱟᱹ, ᱚᱱᱟ ᱠᱩ ᱢᱟ ᱛᱮ ᱵᱟᱭ ᱢᱟᱱᱟᱣ ᱜᱮᱭᱟ ᱥᱟᱹᱵ ᱞᱮᱠᱟᱛᱮ, ᱛᱚᱵᱮ ᱟᱹᱞᱤᱧ ᱟ ᱱᱚᱣᱟ ᱦᱚᱸ ᱢᱤᱫᱴᱮᱡ ᱠᱟᱛᱷᱟ ᱞᱤᱧ ᱢᱮᱱ ᱪᱚᱭᱟ ᱪᱮᱫᱟᱜ ᱥᱮ ᱩᱱᱤ ᱞᱟᱹᱜᱤᱜ ᱟᱵᱚ ᱦᱚᱲ ᱡᱟᱹᱛ ᱥᱮ ᱥᱟᱱᱛᱟᱞ ᱡᱟᱹᱛ ᱢᱟᱱᱮ ᱢᱤᱫᱴᱮ ᱵᱚᱱ ᱡᱩᱢᱤᱫᱚᱜ ᱠᱟᱱᱟ᱾
ᱳ ᱦᱳᱭ,
ᱟᱨ ᱩᱱ ᱦᱤᱞᱳᱜ ᱜᱮ ᱢᱤᱫᱴᱮᱱ ᱢᱟᱱᱮ ᱠᱚᱢᱯᱤᱴᱤᱥᱚᱱ ᱮᱢᱚᱜ ᱨᱮᱭᱟᱜ ᱥᱮ ᱟ- -ᱦᱟᱛᱟᱣ ᱨᱮ ᱢᱤᱫᱴᱮᱱ ᱥᱩᱡᱳᱜᱽ ᱛᱟᱦᱮᱱ ᱠᱟᱱᱟ, ᱪᱮᱫᱟᱜ ᱥᱮ- -ᱮᱢᱚᱱ ᱢᱟ ᱟᱵᱩ ᱵᱚᱨ ᱢᱟᱱᱮ ᱵᱚᱨᱛᱚᱢᱟᱱ ᱟᱵᱩ ᱠᱚᱲᱟ ᱠᱚ ᱥᱮ ᱠᱩᱲᱤ ᱠᱚ ᱢᱟᱱᱮ ᱮᱱᱮᱡ-ᱥᱮᱨᱮᱧ, ᱛᱩᱱᱫᱟᱜ-ᱴᱟᱢᱟᱠ ᱨᱩᱭ
ᱚᱦᱚᱜ,
ᱦᱮᱸ, ᱨᱩᱭ ᱞᱟᱹᱜᱤᱫ ᱛᱮ ᱡᱟᱹᱥᱛᱤ ᱵᱟᱵᱩᱱ ᱡᱩᱠᱩᱜ ᱠᱟᱱ ᱜᱮᱭᱟ,
ᱦᱳᱭ᱾
ᱛᱚᱵᱮ ᱚᱸᱰᱮ ᱡᱩᱫᱤ ᱟᱵᱩ ᱠᱚᱢᱯᱤᱴᱤᱥᱚᱱ ᱵᱚᱱ ᱫᱚᱦᱚᱭᱟ ᱥᱮ ᱩᱱᱠᱩ ᱞᱤᱰᱟ ᱡᱩᱫᱤ ᱥᱮ ᱠᱚᱢᱤᱴᱤ ᱠᱚᱠᱚ ᱫᱚᱦᱚᱭᱟ ᱛᱚᱵᱮ ᱢᱟᱱᱮ ᱚᱸᱰᱮᱻ- -ᱢᱟᱱᱮ ᱠᱚᱢᱯᱤᱴᱤᱥᱚᱱ ᱛᱟᱦᱮᱸ ᱞᱮᱱᱠᱷᱟᱡ ᱢᱟᱱᱮ ᱠᱚᱲᱟ ᱠᱳ ᱥᱮ ᱠᱩᱲᱤ ᱠᱳᱦᱳᱸ ᱠᱳ ᱢᱟᱱᱮ ᱯᱞᱮᱱᱤᱝ ᱠᱟᱛᱮ ᱢᱤᱫᱴᱮᱡ ᱡᱷᱟ ᱠᱳ ᱢᱤᱴᱤᱝ ᱟᱠᱚ ᱥᱮᱠᱚ ᱵᱮᱱᱟᱣᱟ ᱡᱮ ᱵᱟᱝ ᱩᱱ ᱞᱳᱜ ᱩᱢᱩ ᱠᱷᱤᱞᱳᱜ ᱢᱤᱫᱴᱮᱱ ᱠᱚᱢᱯᱤᱴᱤᱥᱚᱱ ᱢᱮᱱᱟᱜ ᱛᱟᱵᱚᱱᱟ᱾ ᱦᱩᱞ ᱢᱟᱦᱟ ᱦᱤᱞᱟᱹᱜ ᱜᱮ ᱛᱚ ᱢᱚᱡ ᱛᱮᱵᱚᱱ ᱯᱨᱮᱠᱴᱤᱥᱚᱣᱟᱱ ᱪᱤᱠᱟᱭᱟᱵᱚᱱ? ᱛᱚ ᱚᱱᱟ ᱵᱤᱥᱚᱭ ᱛᱮ ᱩᱱᱠᱩ ᱠᱚ ᱪᱮᱫᱼᱟ ᱟᱨ ᱚᱱᱠᱟ ᱠᱩ ᱢᱟᱱᱮ ᱠᱚᱢᱯᱤ- -ᱯᱤᱴᱤᱥᱚᱱ ᱠᱩ ᱦᱟᱛᱟᱣ ᱞᱮᱠᱷᱟᱡ ᱛᱩᱫᱩ ᱩᱱᱠᱩ ᱫᱩ ᱢᱟᱱᱮ ᱢᱟᱱᱮ, ᱪᱤᱫᱟᱠᱩ ᱥᱟᱶ ᱥᱟᱶᱛᱮ ᱠᱚᱢᱯᱤᱴᱤᱥᱚᱱ ᱢᱟ ᱡᱟᱥᱴ ᱢᱤᱫᱴᱮᱡ ᱤᱭᱟᱹ ᱞᱮᱠᱟ ᱧᱮᱞᱚᱜ ᱠᱟᱱᱟ ᱡᱮᱱᱮ ᱵᱚᱥᱟᱵᱟᱥ
ᱢᱟᱱᱮ, ᱧᱩᱛᱩᱢ ᱥᱮ ᱢᱤᱫᱴᱟᱜ ᱧᱮᱞ ᱪᱚᱜ ᱞᱮᱠᱟ ᱧᱮᱞᱚᱜ ᱠᱟᱱᱟ ᱟᱥᱚᱞ ᱢᱟᱱᱮ, ᱟᱥᱚᱞ ᱮ ᱵᱤᱥᱚᱭ ᱫᱚ ᱠᱟᱱᱟ ᱤᱭᱟᱹ ᱢᱟᱱᱮ, ᱩᱱᱠᱩ ᱠᱚᱲᱟ ᱠᱩ ᱥᱮ ᱠᱩᱲᱤ ᱠᱩ ᱪᱮᱫ ᱪᱩᱭ ᱪᱮᱫ ᱪᱳᱠᱳ᱾ ᱚᱱᱟ ᱚᱱᱟ ᱵᱤᱥᱚᱭ ᱛᱮ ᱛᱮ ᱟᱹᱞᱤᱧ ᱫᱚᱞᱤᱧ ᱢᱮᱱ ᱪᱚᱭ ᱫᱟ, ᱢᱤᱫᱴᱮᱡ ᱠᱚᱢᱯᱤᱴᱤᱥᱚᱱ ᱢᱟᱱᱮ ᱛᱟᱦᱮᱱ ᱫᱚᱨᱠᱟᱨ᱾ ᱟᱨ ᱵᱟᱝᱠᱷᱟᱡ ᱮᱢᱚᱱ ᱫᱤᱱ ᱵᱟᱝ ᱵᱟᱠᱚ ᱡᱩᱢᱤᱫᱚᱜ ᱠᱟᱱᱟ ᱟᱨ ᱚᱱᱠᱟ ᱚᱱᱠᱟ ᱛᱮᱜᱮ ᱵᱟᱝ ᱦᱩᱭ ᱪᱟᱞᱟᱜ ᱠᱟᱱᱟ,
ᱦᱳᱭ, ᱵᱟᱝ ᱟᱢ ᱡᱟᱦᱟᱸ ᱠᱚᱢ ᱞᱟᱹᱭ ᱠᱮᱫᱼᱟ ᱴᱷᱤᱠ ᱜᱮᱢ ᱞᱟᱹᱭ ᱠᱮᱜᱼᱟᱢ᱾ ᱡᱮᱢᱚᱱ ᱟᱵᱚ ᱡᱟ ᱥᱟᱣᱛᱟ ᱨᱮᱱᱟᱜ ᱟᱹᱨᱤ-ᱪᱟᱞᱞᱤ ᱠᱚ ᱚᱱᱠᱟᱱᱟᱜ ᱠᱟᱹᱢᱤ ᱫᱚ ᱴᱷᱤᱠᱜᱮᱭᱟ ᱜᱟᱱᱚᱜᱼᱟ, ᱚᱱᱟ ᱠᱚᱫᱚ ᱠᱳᱱᱳ ᱥᱚᱢᱚᱥᱥᱟ ᱵᱟᱹᱱᱩᱜᱼᱟ, ᱢᱮᱱᱠᱷᱟᱱ, ᱥᱟᱣᱛᱟ ᱵᱟᱭ ᱛᱮᱱᱟᱜ ᱠᱟᱹᱢᱤ ᱠᱚᱫᱚ ᱵᱟᱝ ᱴᱷᱤᱠᱚᱜᱼᱟ, ᱡᱮᱢᱚᱱ - ᱚᱱᱟ ᱡᱟᱦᱟᱸᱢ ᱞᱟᱹᱭ ᱠᱮᱜᱼᱟ, ᱚᱱᱟ ᱮᱱᱮᱡ ᱥᱮᱨᱮᱧ ᱠᱚ ᱱᱚᱣᱟ ᱫᱚ ᱟᱵᱚᱣᱟᱜ ᱠᱟᱱ ᱜᱮᱭᱟ᱾ ᱟᱵᱚ ᱞᱟᱹᱭ ᱠᱮᱜ ᱟᱢ ᱡᱩᱢᱤᱫᱚᱜ ᱠᱟᱱᱟ ᱵᱚᱱ, ᱱᱚᱣᱟ ᱦᱚᱸ ᱱᱟᱯᱟᱭ ᱠᱟᱛᱷᱟ᱾
ᱮᱸ,
ᱦᱳᱭ, ᱱᱩᱠᱩ ᱟᱵᱚᱨᱮᱱ ᱡᱟᱦᱟᱸᱭ ᱦᱟᱡᱩᱜ- -ᱠᱟᱱᱟ ᱠᱚ ᱟᱨᱚ ᱦᱟᱯᱮᱱ ᱫᱤᱱ ᱨᱮᱱ ᱩᱱᱠᱩ ᱯᱚᱼᱯᱚᱝᱲᱟ ᱠᱚ, ᱩᱱᱠᱩ ᱠᱚᱛᱚ ᱥᱮᱬᱟ ᱤᱫᱤᱭᱟᱠᱚ ᱦᱩᱭᱩᱜᱼᱟ᱾
ᱩᱱᱠᱩ ᱠᱚᱢᱟ ᱮᱛᱮᱫ ᱢᱟᱱᱮ ᱥᱮᱵᱟ ᱤᱫᱤᱣ ᱡᱟᱹᱨᱩᱲ ᱜᱮᱭᱟ ᱥᱮᱬᱟ ᱤᱫᱤ ᱠᱚᱦᱚᱸ ᱡᱟᱹᱨᱩᱲ ᱜᱮᱭᱟ,
ᱦᱳᱭ᱾
ᱟᱨ ᱵᱟᱝᱠᱷᱟᱡ ᱚᱱᱮ ᱟᱨ ᱵᱟᱝᱠᱷᱟᱡ ᱵᱟᱠᱚ ᱡᱩᱢᱤᱫᱚᱜ ᱠᱟᱱᱟ ᱛᱚ ᱾
ᱦᱳᱭ ᱾
ᱟᱪᱪᱷᱟ ᱴᱷᱤᱠ ᱜᱮᱭᱟ ᱟᱢ ᱦᱚᱢ ᱞᱟᱹᱭ ᱠᱮᱫᱟ ᱚᱱᱟ ᱦᱚᱲ ᱥᱟᱹᱨᱤ ᱜᱮᱭᱟ ᱟᱹᱰᱤ ᱢᱚᱡᱽ ᱠᱟᱛᱷᱟ ᱠᱟᱱᱟ ᱟᱨ
ᱦᱳᱭ ᱾
ᱟᱹᱞᱤᱧ ᱚᱠᱟᱴᱟᱜ ᱞᱤᱧ ᱢᱟᱱᱮᱧ ᱨᱚᱲ ᱠᱮᱫ-ᱟ ᱞᱤᱧ ᱮᱠᱪᱩᱭᱮᱞᱤ ᱚᱱᱟ ᱫᱚ ᱢᱟᱱᱮ ᱢᱟᱱᱮ ᱚᱱᱟ ᱪᱮ ᱛᱟᱱ ᱨᱮ ᱦᱩᱫᱮᱥᱚᱜ ᱡᱟᱹᱨᱩᱲᱟ ᱾
ᱦᱳᱭ ᱾
ᱟᱨ ᱦᱩᱫᱤᱥ ᱠᱟᱛᱮ ᱡᱩᱫᱤ ᱴᱷᱤᱠᱩᱜ ᱠᱷᱟᱡ ᱪᱮᱠᱟᱹᱭᱟ ᱵᱟᱝ ᱴᱷᱤᱠᱩᱜ ᱠᱷᱟᱡ ᱛᱷᱚᱲᱟ ᱥᱟ ᱥᱟᱦᱮᱫ ᱵᱟᱲᱟ ᱠᱟᱜᱼᱟ ᱚᱱᱟ ᱞᱟᱹᱜᱤᱫ ᱛᱮ ᱢᱤᱫᱴᱮᱡ ᱪᱮᱫ ᱪᱚᱝ ᱯᱨᱳᱜᱽᱨᱟᱢ ᱞᱮᱠᱟ ᱫᱚᱦᱚᱭ ᱡᱟᱹᱨᱩᱲᱟ ᱚᱱᱮ ᱚᱱᱠᱟ ᱾
ᱦᱳᱭ ᱾ ᱚᱱᱟ ᱠᱚᱫᱚ ᱴᱷᱤᱠ ᱜᱮᱭᱟ ᱟᱫᱚ, ᱢᱮᱱᱠᱷᱟᱱ ᱱᱚᱣᱟ ᱟᱞᱮ ᱴᱚᱴᱷᱟ ᱠᱚᱨᱮ ᱵᱤᱵᱷᱤᱱᱱᱚ ᱡᱟᱭᱜᱟ ᱨᱮᱜᱮ ᱧᱮᱞᱚᱜ ᱠᱟᱱᱟ ᱚᱱᱠᱟ ᱡᱮ ᱡᱮᱫᱤᱱ ᱛᱤᱨᱤᱥᱟ ᱦᱩᱞ ᱢᱟᱦᱟ ᱦᱤᱞᱳᱜ, ᱢᱟᱱᱮ ᱧᱤᱫᱟᱹ ᱚᱨᱠᱮᱥᱴᱟᱨ ᱢᱟᱱᱮ ᱚᱱᱟ ᱮᱱᱮᱡ ᱥᱮᱨᱮᱧ ᱠᱚ ᱢᱟᱱᱮ, ᱢᱟᱱᱮ ᱰᱤᱡᱮ ᱵᱚᱠᱥ ᱟᱛᱮ, ᱚᱱᱮ ᱚᱱᱠᱟᱱᱟᱜ ᱧᱮᱞᱚᱜ ᱠᱟᱱᱟ ᱚᱱᱟ ᱠᱚᱫᱚ ᱠᱤᱱᱛᱩ ᱵᱟᱝ ᱴᱷᱤᱠᱚᱜᱼᱟ ᱾
ᱦᱮᱸᱦᱮᱸ ᱚᱱᱟ ᱦᱮᱸᱭ ᱚᱱᱟ ᱡᱟᱜᱟ ᱨᱮᱜᱮ ᱚᱱᱟ ᱡᱟᱜᱟ ᱨᱮᱜᱮᱞᱤᱧ ᱢᱮᱱᱫᱟ ᱾ ᱚᱱᱟ ᱰᱤᱡᱮ ᱠᱚ ᱪᱮᱫ ᱠᱚ ᱡᱟᱜᱟ ᱵᱟᱫ ᱠᱟᱛᱮ ᱦᱟᱹᱭ ᱚᱱᱟ ᱡᱟᱜᱟ ᱨᱮᱫᱚ ᱦᱟᱹᱭ ᱚᱱᱟ ᱚᱱᱟ ᱵᱩ ᱡᱮᱠᱢᱚᱱ ᱵᱚᱱ ᱵᱟᱹᱭᱥᱟᱹᱣ ᱞᱮᱠᱷᱟᱱ, ᱵᱟᱭ ᱡᱩᱛᱩᱜᱼᱟ ᱾ ᱢᱟᱱᱮ ᱚᱱᱟ ᱜᱮᱵᱚᱱ ᱵᱟᱹᱭᱥᱟᱹᱣ ᱞᱮᱠᱷᱟᱡ ᱢᱤᱫᱴᱮᱱ ᱢᱟᱱᱮ ᱛᱷᱚᱲᱟᱜᱟᱱ ᱨᱟᱹᱥᱠᱟᱹ ᱢᱟ ᱵᱩ ᱵᱩᱡᱷᱟᱹᱜ ᱜᱮᱭᱟ ᱟᱨ ᱥᱟᱶᱛᱮ ᱚᱱᱮ ᱵᱚᱱ ᱪᱤᱫ ᱮ ᱠᱟᱱ ᱦᱟᱸᱜ, ᱚᱱᱮ ᱵᱚᱱ ᱪᱤᱫ ᱮ ᱠᱟᱱ ᱦᱟᱸᱜ ᱚᱱᱟ ᱚᱱᱟ ᱦᱚᱸ᱾
ᱦᱳᱭ ᱦᱳᱭ ᱾
ᱚᱱᱟ ᱦᱤᱥᱟᱹᱵ ᱞᱮᱠᱟᱛᱮ ᱟᱹᱞᱤᱧ ᱫᱚᱞᱤᱧ ᱢᱮᱱ ᱞᱮᱫᱟ ᱟᱨ ᱵᱟᱝᱠᱷᱟᱱ ᱮᱢᱚᱱ ᱛᱮ ᱧᱮᱞ ᱞᱮᱠᱷᱟᱡ ᱢᱟ ᱰᱤᱡᱮ ᱠᱚ ᱪᱮᱫ ᱛᱮᱢᱟ ᱮᱢᱚᱱ ᱛᱮᱢᱟ ᱠᱚ ᱨᱟᱹᱥᱠᱟᱹᱜ ᱠᱟᱱ ᱜᱮ᱾
ᱦᱳᱭ ᱾
ᱟᱨ ᱵᱟᱝᱠᱷᱟᱡ ᱟᱥᱚᱞ ᱵᱤᱥᱚᱭ ᱫᱚ ᱠᱟᱱ ᱛᱟᱵᱚᱱᱟ ᱩᱱᱟᱹᱜ ᱫᱚ ᱨᱟᱹᱥᱠᱟᱹ ᱨᱮᱭᱟᱜ ᱫᱤᱱ ᱫᱚ ᱵᱟᱝ ᱠᱟᱱ ᱛᱟᱵᱩᱱᱟ ᱾
ᱦᱳᱭ ᱾ ᱵᱟᱝ ᱚᱱᱠᱟᱱᱟᱜ ᱚᱱᱠᱟᱱᱟᱜ ᱚᱱᱩᱥᱴᱷᱟᱱ ᱠᱚ ᱠᱚᱨᱟᱣ ᱫᱚᱦᱚ ᱦᱩᱭᱩᱜᱼᱟ ᱡᱟᱛᱮ ᱫᱚ, ᱟᱵᱚᱣᱟᱜ ᱜᱮ ᱵᱷᱟᱹᱜᱤ ᱨᱮᱱᱟᱜ ᱦᱩᱭᱩᱜ ᱢᱟ ᱡᱮᱢᱚᱱ ᱵᱟᱹᱲᱤᱡ ᱥᱮᱫ ᱫᱚ ᱟᱞᱚᱵᱚᱱ ᱥᱮᱱᱚᱜ ᱢᱟ ᱚᱱᱟ ᱚᱱᱟ ᱠᱚᱫᱚ ᱱᱟᱯᱟᱭᱚᱜᱼᱟ ᱾
ᱦᱢ ᱟᱵᱚᱣᱟᱜ ᱚᱱᱟ ᱵᱷᱟᱹᱜᱤ ᱠᱤ ᱡᱟᱹᱱᱤ ᱵᱟᱨ ᱵᱟᱠᱷᱟᱡ ᱱᱮᱛᱟᱨ ᱟᱭᱢᱟ ᱠᱤᱪᱷᱩ ᱜᱮ ᱠᱚᱲᱟᱼ ᱠᱩᱲᱤ ᱠᱚ, ᱠᱷᱟᱹᱞᱤ ᱵᱷᱤᱰᱤᱭᱳ ᱠᱚ ᱮᱱᱮᱜ ᱠᱚ ᱥᱮᱨᱮᱧ ᱠᱚ ᱰᱤᱡᱮ ᱠᱚᱨᱮ ᱡᱟᱹᱥᱛᱤ ᱢᱚᱱ ᱠᱚ ᱞᱟᱜᱟᱣᱫᱟ ᱾ ᱟᱥᱛᱮ ᱟᱥᱛᱮ ᱛᱮ ᱢᱟᱱᱮ ᱛᱩᱢᱫᱟᱜ ᱴᱟᱢᱟᱠ ᱮᱱᱮᱡ ᱥᱮᱨᱮᱧ ᱫᱚᱝ ᱞᱟᱜᱽᱬᱮ, ᱢᱟᱱᱮ ᱚᱝᱠᱟ ᱫᱚ ᱦᱟᱸᱜ ᱵᱟᱠᱚ ᱵᱟᱰᱟᱭ ᱠᱟᱱᱟ ᱾ ᱟᱨ ᱢᱤᱫ ᱫᱤᱱ ᱦᱤᱞᱳᱜ ᱱᱚᱝᱠᱟ ᱜᱮ ᱡᱩᱫᱤ ᱵᱟᱠᱚ ᱵᱟᱰᱟᱭ ᱥᱮ ᱟᱵᱚ ᱠᱚ ᱡᱮᱱᱮᱨᱮᱥ ᱥᱮᱱ ᱨᱮᱱ ᱠᱚᱲᱟ ᱠᱩᱲᱤ ᱠᱚ ᱡᱩᱫᱤ ᱵᱟᱠᱚ ᱤᱭᱟᱹᱭ ᱠᱷᱟᱡ ᱥᱮ ᱵᱟᱵᱚᱱ ᱤᱭᱟᱹᱭ ᱠᱷᱟᱡ ᱢᱤᱫ ᱫᱤᱱ ᱦᱤᱞᱳᱜ ᱚᱱᱟ ᱠᱚᱵᱚ ᱛᱩ ᱟᱫ ᱪᱟᱞᱟᱜᱼᱟ ᱾ ᱟᱨ ᱱᱚᱣᱟ ᱠᱚ ᱵᱚᱥᱛᱩ ᱦᱮᱸ ᱱᱚᱣᱟ ᱠᱚ ᱵᱚᱥᱛᱩ ᱟᱫ ᱢᱟᱱᱮ ᱚᱱᱮ ᱠᱚ ᱢᱮᱱᱟ ᱟᱵᱩ ᱦᱚᱸᱵᱚᱱ ᱟᱫᱚᱜᱼᱟ ᱢᱤᱫ ᱫᱤᱱ ᱦᱤᱞᱟᱹᱜ ᱥᱮ ᱟᱵᱚᱣᱟᱜ ᱢᱤᱫᱴᱮᱡ ᱪᱮᱜ ᱪᱚᱝ